ᱡᱚᱦᱟᱨ ᱜᱮ ᱦᱩᱸ ᱡᱚᱦᱟᱨ ᱜᱮ
ᱦᱮᱞᱳᱣ ᱦᱮᱸ ᱟᱸᱡᱚᱢᱚᱜ ᱠᱟᱱᱟ ᱦᱮᱸ ᱟᱸᱡᱚᱢᱚᱜ ᱠᱟᱱᱟ
ᱪᱮᱜ ᱠᱚᱢ ᱪᱤᱠᱟᱹ ᱵᱟᱲᱟᱭᱮᱫᱟ
ᱪᱮᱜ ᱜᱮ ᱵᱟᱝ ᱚᱲᱟᱜ ᱠᱚᱨᱮᱜ ᱜᱮ
ᱩᱸ ᱱᱟᱯᱟᱭ ᱵᱟᱲᱟ ᱜᱮᱭᱟᱢ
ᱦᱳᱭ
ᱱᱟᱯᱟᱭ ᱜᱮ ᱱᱤᱛᱚᱜ ᱫᱚ ᱠᱟᱹᱢᱤ ᱠᱚᱫᱚ ᱢᱮᱱᱟᱜ ᱟᱥᱮ ᱵᱟᱝ
ᱱᱤᱛᱚᱜ ᱫᱚ ᱠᱟᱹᱢᱤ ᱠᱚ ᱫᱚ ᱵᱟᱹᱱᱩᱜᱼᱟ
ᱦᱩᱸ ᱚᱲᱟᱜ ᱨᱮᱜᱮ ᱵᱮᱱᱟᱢᱼᱟ ᱥᱮ ᱵᱟᱦᱨᱮ ᱥᱮᱜ ᱨᱮ
ᱦᱮᱸ ᱵᱟᱦᱨᱮ ᱥᱮᱜ ᱨᱮ ᱢᱤᱱᱤᱧᱟ
ᱵᱟᱭᱨᱮ ᱥᱮᱫ ᱫᱚ ᱮᱢᱱᱤ ᱫᱟᱬᱟ ᱵᱟᱲᱟᱭ ᱥᱮ ᱡᱟᱦᱟᱱᱟᱜ ᱠᱟᱹᱢᱤ ᱠᱩ
ᱧᱤᱛᱚᱜ ᱫᱚ ᱫᱟᱬᱟ ᱵᱟᱲᱟᱭ ᱦᱚᱸ ᱟᱹᱭᱩᱵ ᱵᱤᱨ ᱫᱚ ᱱᱟᱯᱟᱭ ᱧᱚᱜ ᱵᱩᱡᱷᱟᱹᱜᱼᱟ
ᱦᱳᱭ
ᱫᱤᱭᱮ ᱮᱠᱞᱟ ᱜᱮ ᱢᱮᱱᱟᱢᱟ ᱥᱮ ᱟᱨ ᱦᱚᱸ ᱥᱚᱸᱜᱮ ᱠᱩ ᱟᱛᱮᱢ ᱦᱮᱡ ᱠᱟᱱᱟ
ᱮᱠᱞᱟ ᱜᱮ
ᱩᱸ ᱱᱟᱯᱟᱭ ᱜᱮ ᱟ ᱚᱲᱟᱜ ᱠᱚᱨᱮ ᱪᱮᱫᱠᱟ ᱢᱮᱱᱟᱜ ᱠᱚᱣᱟ
ᱚᱲᱟᱜ ᱠᱚᱨᱮᱜ ᱦᱚᱸ ᱵᱮᱥᱜᱮ ᱢᱮᱱᱟᱜ ᱠᱚᱣᱟ
ᱛᱮ ᱚᱲᱟᱜ ᱠᱚᱨᱮ ᱫᱚ ᱠᱟᱹᱢᱤ ᱵᱟᱲᱟᱭ ᱫᱟᱠᱚ ᱡᱟᱦᱟᱱᱟᱜ
ᱦᱮᱸ ᱠᱟᱹᱢᱤ ᱛᱮ ᱤᱱᱠᱟᱹ ᱫᱚ ᱵᱟᱹᱱᱩᱜᱼᱟ ᱚᱲᱟᱜ ᱠᱚᱨᱮᱜ ᱜᱮ
ᱚᱱᱠᱟ ᱤᱥᱤᱱ ᱵᱟᱥᱟᱝ ᱠᱚ
ᱦᱮᱸ ᱤᱥᱤᱱ ᱵᱟᱥᱟᱝ ᱠᱚᱦᱚ ᱛᱚ ᱦᱩᱭᱩᱜ ᱟ ᱮᱱᱟᱹᱜ ᱪᱟᱲ ᱫᱚ ᱵᱟᱝ
ᱚᱸ ᱫᱤᱭᱟᱮ ᱫᱤᱱ ᱵᱮᱞᱟ ᱫᱚ ᱪᱮᱜ ᱯᱮ ᱪᱤᱠᱟ ᱵᱟᱲᱟᱭ ᱜᱮᱭᱟ?
ᱫᱤᱱ ᱵᱮᱞᱟ ᱫᱚ ᱪᱮᱜ ᱦᱚᱸ ᱵᱟᱝ ᱪᱮᱤᱠᱟᱭ ᱦᱳᱭᱳᱜᱼᱟ ᱱᱮᱛᱟᱨ ᱫᱚ ᱪᱟᱥ ᱫᱤᱱ ᱥᱮ ᱦᱮᱜ ᱮᱱᱟ᱾ ᱟᱫᱚ, ᱠᱷᱩᱵ ᱮᱠᱴᱟ ᱫᱚ ᱱᱤᱛᱚᱜ ᱫᱚ ᱠᱟᱹᱢᱤ ᱠᱚᱫᱚ ᱵᱟᱹᱱᱩᱜᱼᱟ ᱠᱷᱮᱛ ᱠᱚ ᱥᱟᱯᱟ ᱵᱟᱲᱟ ᱦᱤᱭᱳᱜ ᱜᱮᱭᱟ᱾
ᱚᱸ ᱱᱟᱯᱟᱭ ᱜᱮ ᱟᱫᱚ ᱦᱩᱲᱩ ᱠᱚᱯᱮ ᱮᱨ ᱵᱟᱲᱟ ᱠᱮᱜᱼᱟ ᱯᱮ ᱥᱮ ᱵᱟᱝ?
ᱦᱮᱸ ᱦᱚᱲᱩ ᱠᱚᱫᱚᱞᱮ ᱮᱨ ᱠᱟᱫᱟ᱾
ᱦᱮᱸ ᱟᱞᱮ ᱦᱚᱸ ᱛᱷᱚᱲᱟ ᱛᱷᱩᱲᱤ ᱮᱨ ᱵᱟᱲᱟᱣ ᱠᱟᱜᱼᱟ ᱟᱫᱚ? ᱱᱚᱜᱼᱚᱭ ᱫᱟᱜ ᱨᱮᱱᱟᱜ ᱦᱚᱸ ᱴᱷᱤᱠᱟᱹᱱ ᱥᱟᱺᱦᱤᱡ ᱵᱟᱝ, ᱵᱟᱭ ᱫᱟᱜᱽ ᱫᱟ ᱚᱱᱟᱛᱮ ᱟᱫᱚ ᱛᱷᱚᱲᱟ ᱛᱷᱩᱲᱤ ᱜᱮ ᱮᱨ ᱦᱩᱭ ᱠᱟᱱᱟ᱾
ᱟᱪᱪᱷᱟ, ᱚ
ᱟᱫᱚ ᱱᱚᱜᱼᱚᱭ ᱛᱚᱞᱟ ᱠᱚᱞᱮ ᱵᱮᱱᱟᱣ ᱵᱟᱲᱟᱭᱫᱟ ᱦᱟᱸᱜ ᱯᱤᱸᱰᱷᱟᱹ ᱠᱚ᱾ ᱟᱯᱮ ᱫᱚᱠᱚ ᱵᱟᱜᱟᱣ ᱵᱟᱲᱟ ᱠᱮᱜᱼᱟ ᱥᱮ ᱵᱟᱝ?
ᱦᱮᱸ ᱚᱱᱟ ᱠᱚᱫᱚ ᱵᱟᱜᱟᱣ ᱦᱳᱭ ᱠᱟᱱᱟ᱾
ᱜᱟᱹᱪᱷᱤ ᱠᱩ ᱞᱟᱹᱴᱩ ᱠᱟᱱ ᱛᱟᱯᱮᱭᱟ ᱥᱮ ᱟᱣᱨᱤ?
ᱜᱟᱹᱪᱷᱤ ᱠᱚᱫᱚ ᱮᱱᱮᱡ ᱫᱚ ᱟᱹᱰᱤ ᱞᱟᱹᱴᱩᱜᱼᱟ᱾
ᱟᱯᱮᱭᱟᱜ?
ᱟᱞᱮᱭᱟᱜ ᱦᱚᱸ ᱮᱠᱷᱚᱱ ᱫᱚ ᱦᱩᱰᱤᱧ ᱜᱮᱭᱟ ᱟᱹᱣᱨᱤ ᱞᱟᱹᱴᱩᱜᱼᱟ᱾ ᱟᱫᱚ ᱫᱟᱜᱲᱦᱚᱸ ᱴᱷᱤᱠᱟᱹᱱ ᱥᱟᱺᱦᱤᱡ ᱵᱟᱭᱽ ᱫᱟᱜ ᱫᱟ ᱡᱩᱫᱤ ᱞᱟᱹᱴᱩ ᱜᱚᱫ ᱞᱮᱱ ᱠᱷᱟᱱᱡ ᱦᱚᱸ ᱱᱚᱛᱮ ᱮᱸᱴᱠᱮᱴᱚᱬᱮ ᱞᱮᱠᱟ ᱵᱩᱡᱷᱟᱹᱜ ᱠᱟᱱᱟ᱾ ᱱᱚᱛᱮ ᱫᱟᱜᱽ ᱦᱚᱸ ᱴᱷᱤᱠᱟᱹᱱ ᱥᱟᱺᱦᱤᱡ ᱵᱟᱭ ᱫᱟᱜ ᱞᱮᱠᱷᱟᱡ ᱫᱚ ᱠᱷᱮᱛ ᱠᱚᱨᱮ ᱦᱚᱸᱛᱚ ᱫᱟᱜᱽ ᱠᱚ ᱵᱟᱹᱱᱩᱜᱼᱟ᱾
ᱟᱸ ᱦᱮᱸ ᱦᱮᱸ᱾
ᱟᱫᱚ ᱚᱱᱟ ᱢᱟ ᱢᱤᱜᱴᱮᱱ ᱥᱚᱢᱚᱥᱥᱟ ᱧᱚᱜ ᱜᱮ ᱵᱩᱡᱷᱟᱹᱜ ᱠᱟᱱᱟ ᱦᱟᱸᱜ᱾
ᱟᱪᱪᱷᱟ᱾
ᱛᱷᱚ ᱛᱷᱚᱲᱟ ᱛᱷᱩᱲᱤ ᱫᱟᱜᱲ ᱫᱟ ᱟᱨ ᱱᱚᱛᱮ ᱥᱤᱛᱩᱝ ᱦᱚᱸ ᱡᱟᱹᱥᱛᱤ ᱜᱤ ᱥᱤᱛᱩᱝ ᱫᱟᱥᱮ᱾ ᱠᱷᱮᱛᱨᱮ ᱫᱤᱭᱮ ᱫᱟᱜᱽ ᱜᱮᱹ ᱵᱟᱝ ᱛᱟᱦᱮᱱ ᱠᱟᱱᱟ ᱚᱨ ᱪᱟᱵᱟᱭ ᱫᱟᱭ᱾ ᱥᱤ ᱵᱟᱲᱟ ᱠᱮᱭᱟᱯᱮ ᱥᱮ ᱵᱟᱝ ᱠᱷᱮᱛ ᱠᱚ?
ᱥᱤ ᱠᱚᱫᱚ ᱵᱟᱝ ᱦᱩᱭᱠᱟᱱᱟ ᱫᱟᱜ ᱵᱟᱝᱛᱮ᱾
ᱚᱻ ᱫᱤᱭᱮ ᱱᱟᱦᱮᱞ ᱠᱚᱛᱟᱯᱮ ᱥᱤ ᱜᱮᱭᱟ ᱥᱮ ᱚᱝᱠᱟ ᱜᱟᱹᱰᱤ ᱠᱩ?
ᱩᱸ ᱟᱞᱮ ᱫᱚ ᱜᱟᱹᱰᱤ ᱠᱚᱜᱮ ᱮᱸ ᱜᱟᱹᱰᱤ ᱛᱮᱜᱮ ᱥᱤᱪᱚᱭ ᱛᱟᱦᱮᱱᱟ᱾
ᱦᱮᱸ ᱟ ᱛᱮᱦᱤᱧ ᱜᱟᱯᱟ ᱫᱚ ᱡᱟᱹᱥᱛᱤ ᱜᱤ ᱟᱨ ᱱᱟᱦᱮᱞ ᱛᱮ ᱥᱮ ᱰᱟᱝᱨᱟ ᱠᱚᱛᱮ ᱫᱚ ᱩᱱᱟᱹᱜ ᱫᱚ ᱵᱟᱠᱩ ᱥᱤᱭᱮᱜ ᱠᱟᱱ ᱜᱮᱭᱟ ᱵᱟᱝ?
ᱦᱳᱭ ᱦᱳᱭ ᱱᱮᱛᱟᱨ ᱫᱚᱛᱚ ᱡᱚᱛᱚ ᱦᱚᱲ ᱜᱮ ᱜᱟᱹᱰᱤ ᱛᱮᱜᱮ ᱠᱚ ᱥᱤᱪᱚᱭᱫᱟ᱾
ᱦᱩ ᱤᱱᱟᱹ ᱜᱮᱠᱚ ᱦᱩᱸ ᱥᱩᱵᱤᱛᱟ ᱦᱚᱸᱠᱚ ᱥᱩᱵᱤᱛᱟᱜ ᱠᱟᱱᱟ ᱵᱟᱝ ᱥᱮ?
ᱦᱳᱭ
ᱛᱟᱞᱮ ᱜᱟᱹᱭ ᱰᱟᱝᱨᱟ ᱫᱚ ᱢᱮᱱᱟᱜ ᱠᱚ ᱛᱟᱯᱮᱭᱟ ᱥᱮ ᱵᱟᱝ?
ᱟᱞᱮ ᱚᱲᱟᱜ ᱨᱮᱫᱚ ᱵᱟᱹᱱᱩᱜ ᱠᱚᱣᱟ᱾
ᱚ
ᱟᱯᱮ ᱨᱮᱱ?
ᱢᱟᱱᱮ ᱜᱟᱹᱰᱤ ᱠᱚ ᱵᱟᱝ ᱵᱚᱞᱚ ᱞᱮᱱ ᱠᱷᱟᱱ ᱫᱚ ᱛᱟᱦᱞᱮ ᱥᱤ ᱠᱚᱦᱚᱸ ᱵᱟᱝ ᱦᱩᱭ ᱦᱟᱛᱟᱲᱚᱜᱼᱟ ᱵᱟᱝ?
ᱟ ᱦᱩᱭᱩᱜᱼᱟ ᱡᱟᱦᱟᱸᱭ ᱠᱚᱣᱟᱜ ᱛᱮ᱾
ᱟᱞᱮ ᱨᱮᱱ ᱫᱚ ᱢᱮᱱᱟᱜ ᱠᱚᱜᱮᱭᱟ ᱰᱟᱝᱨᱟ ᱠᱚᱫᱚ᱾ ᱟᱫᱚ ᱛᱮᱤᱦᱤᱧ ᱜᱟᱯᱟ ᱫᱚ ᱩᱝ ᱠᱩᱦᱚᱸ ᱰᱟᱝᱨᱟ ᱦᱚᱸ ᱞᱟᱹᱭ ᱜᱟᱱᱚᱜᱼᱟ ᱠᱚ ᱠᱷᱩᱲᱤᱭᱟᱹᱭ ᱱᱟᱠᱚ ᱛᱮᱦᱤᱧ ᱜᱟᱯᱟ ᱫᱚ ᱜᱟᱹᱰᱤ ᱠᱚ ᱦᱮᱡ ᱮᱱᱛᱮ ᱜᱟᱹᱰᱤ ᱪᱷᱟᱲᱟ ᱥᱤ ᱠᱚ ᱵᱟᱝ ᱜᱟᱱᱚᱜ ᱠᱟᱱᱟ ᱛᱤᱦᱤᱧ ᱜᱟᱯᱟ ᱫᱚ᱾
ᱦᱮᱸ
ᱟ ᱪᱮᱜᱠᱟᱭ ᱫᱟᱜ ᱵᱟᱲᱟᱭᱮᱜᱼᱟ ᱟᱯᱮ ᱥᱮᱜ ᱫᱚ?
ᱟᱞᱮᱥᱮᱫ ᱫᱚ ᱠᱷᱩᱵ ᱮᱠᱴᱟ ᱫᱚ ᱵᱷᱟᱜᱤ ᱫᱚ ᱵᱟᱭ ᱫᱟᱜ ᱫᱟ ᱦᱟᱞᱠᱟ᱾ ᱦᱟᱞᱠᱟᱨ ᱢᱫᱷᱮ ᱟᱨᱠᱤ᱾
ᱚ ᱟᱨ ᱛᱮᱦᱮᱧ ᱮ ᱫᱟᱜ ᱵᱟᱲᱟ ᱞᱮᱜ ᱜᱮᱭᱟ?
ᱛᱮᱦᱤᱧ ᱫᱚ ᱫᱟᱜ ᱫᱚ ᱵᱟᱭ ᱫᱟᱜ ᱠᱟᱫᱟ ᱦᱚᱞᱟᱱᱚᱜ ᱜᱮ ᱫᱟᱜ ᱵᱟᱲᱟ ᱞᱮᱫᱟ ᱛᱮᱤᱦᱤᱧ ᱫᱚ ᱟᱨ ᱵᱟᱭ ᱫᱟᱜ ᱫᱟᱜ ᱢᱮᱜᱞᱟ ᱢᱮᱜᱞᱟ ᱠᱮᱫᱟᱭ ᱟᱨ ᱮᱠᱤ ᱵᱟᱭ ᱫᱟᱜ ᱞᱮᱫ ᱫᱟ᱾
ᱚᱱᱟ ᱫᱟᱜ ᱫᱚ ᱛᱮᱦᱤᱧ ᱫᱚ ᱟᱞᱮ ᱥᱮᱜ ᱦᱮᱡ ᱮᱱᱟ ᱤᱠᱷᱟᱹᱱ᱾ ᱛᱮᱦᱤᱧ ᱫᱚ ᱥᱮᱛᱟᱜ ᱵᱤᱨ ᱫᱚ ᱟᱞᱮ ᱥᱮᱫ ᱫᱚᱭ ᱫᱟᱜ ᱠᱮᱜ ᱜᱮᱭᱟᱭ᱾
ᱚᱼ
ᱦᱚᱞᱟ ᱦᱚᱸ ᱟᱹᱭᱩᱵ ᱵᱮᱨ ᱱᱟᱥᱮᱭᱟᱜᱼᱟᱭ ᱨᱤᱢᱤᱞ ᱵᱟᱲᱟ ᱠᱮᱜᱼᱟᱭ ᱡᱟᱜᱮ ᱚᱛ ᱞᱚᱦᱚᱫ ᱞᱮᱠᱟᱭ ᱫᱟᱜ ᱠᱮᱜᱼᱟ᱾
ᱟᱪᱪᱷᱟ
ᱟᱫᱚ ᱛᱤᱦᱤᱧ ᱫᱚ ᱡᱟᱜᱮ ᱛᱷᱚᱲᱟ ᱡᱟᱹᱥᱛᱤ ᱧᱚᱜ ᱜᱮ ᱫᱟᱜ ᱠᱮᱜᱼᱟ᱾
ᱚ ᱫᱤᱭᱮ ᱟᱯᱮ ᱫᱚ ᱪᱮᱜ ᱦᱩᱲᱩ ᱠᱚᱯᱮ ᱨᱚᱦᱚᱭ ᱜᱮᱭᱟ?
ᱪᱮᱫ ᱦᱩᱲᱩ ᱠᱚᱞᱮ ᱨᱚᱦᱚᱭ ᱜᱮᱭᱟ ᱚᱝᱠᱟ ᱪᱷᱚᱛᱛᱨᱤᱥ ᱠᱚᱜᱮ ᱥᱚᱨᱱᱚ ᱤᱱᱟᱹ ᱠᱚᱜᱮ᱾
ᱟᱪᱪᱷᱟ
ᱦᱮᱸ ᱟᱫᱚ ᱤᱱᱟᱹ ᱛᱮᱜᱮ ᱡᱟᱞᱮ ᱨᱚᱦᱚᱭᱟ ᱤᱱᱟᱹᱜᱮ ᱡᱚᱢ ᱠᱚ ᱜᱟᱱᱚᱜ ᱛᱟᱞᱮᱭᱟ ᱤᱱᱟᱹᱜᱮ ᱵᱚᱪᱷᱚᱨ ᱥᱮᱨᱢᱟ ᱫᱚ ᱟᱹᱪᱩ ᱨᱤᱜ ᱜᱮᱭᱟ ᱤᱱᱟᱹ ᱛᱮᱜᱮ
ᱚ
ᱟᱹᱞᱩ ᱠᱚᱯᱮ ᱨᱚᱦᱚᱭ ᱞᱮᱼᱟ ᱥᱮ ᱵᱟᱝ ᱱᱤᱭᱟᱹ ᱫᱟᱱ ᱫᱚ
ᱨᱚᱦᱚᱭ ᱫᱚ ᱟᱞᱮ ᱫᱚ ᱠᱷᱩᱵ ᱮᱠᱴᱟᱞ ᱫᱚ ᱵᱟᱞᱮ ᱨᱚᱦᱚᱭ ᱠᱟᱫᱟ ᱤᱱᱠᱟᱹ ᱴᱟᱠ ᱴᱩᱠ
ᱴᱟᱠ ᱴᱩᱠ ᱚᱲᱟᱜ ᱨᱮ ᱡᱚᱢ ᱞᱮᱠᱟ ᱟᱪᱪᱷᱟ ᱱᱟᱯᱟᱭ ᱠᱟᱛᱷᱟ ᱜᱮ ᱱᱤᱭᱟᱹ ᱦᱚᱸ ᱚᱲᱟᱜ ᱨᱮ ᱡᱚᱢ ᱦᱩᱭᱞᱮᱱ ᱠᱷᱟᱡ ᱜᱮ ᱱᱟᱯᱟᱭ
ᱦᱩᱸ
ᱟᱨ ᱩᱛᱩ ᱡᱤᱱᱤᱥ ᱠᱚᱫᱚ ᱵᱟᱦᱨᱮ ᱠᱷᱚᱱ ᱯᱮ ᱠᱤᱨᱤᱧᱟ ᱥᱮ
ᱦᱮᱸ ᱵᱟᱨᱦᱮ ᱠᱷᱚᱱ ᱜᱮ ᱠᱤᱨᱤᱧ ᱟᱞᱮ ᱟᱞᱮ ᱛᱚ ᱱᱚᱛᱮ ᱫᱚ ᱫᱟᱜ ᱨᱮᱱᱟᱜ ᱢᱟᱱᱮ ᱥᱩᱵᱤᱫᱷᱟ ᱵᱟᱹᱱᱩᱜ ᱟᱛᱚ ᱤᱱᱟᱨᱮ ᱟᱨᱠᱤ ᱥᱚᱵᱽᱡᱤ ᱠᱚᱫᱚ ᱪᱟᱥ ᱫᱚ ᱠᱷᱩᱵ ᱮᱠᱴᱟ ᱵᱟᱝ ᱦᱩᱭᱩᱜᱼᱟ
ᱵᱟᱝ ᱦᱩᱭᱩᱜᱼᱟ ᱚᱱᱟ ᱥᱮᱨᱢᱟ ᱨᱮᱱᱟᱜ ᱡᱟᱹᱲᱤ ᱵᱷᱚᱨᱥᱟ ᱜᱮ ᱵᱟᱝ
ᱦᱳᱭ
ᱥᱮᱨᱢᱟ ᱵᱟᱭ ᱫᱟᱜ ᱞᱮᱠᱷᱟᱱ ᱫᱚ ᱦᱩᱲᱩ ᱦᱚᱸ ᱦᱩᱛᱠᱟᱹᱱ ᱨᱚᱦᱚᱭ ᱠᱚᱫᱚ ᱵᱟᱝ ᱜᱟᱱᱚᱜ ᱜᱮᱭᱟ
ᱦᱩᱸ
ᱮᱢᱱᱤ ᱜᱟᱰᱟ ᱠᱚᱫᱚ ᱵᱟᱹᱱᱩᱜᱼᱟ ᱚᱱᱛᱮ ᱫᱚ ᱟᱯᱮᱥᱮᱱ ᱫᱚ
ᱦᱮᱸ ᱜᱟᱰᱟ ᱡᱟᱷᱟᱥᱮᱡ ᱢᱮᱱᱟᱜᱼᱟ ᱚᱱᱛᱮ ᱫᱚ ᱠᱷᱮᱛ ᱠᱚ ᱵᱟᱹᱱᱩᱜ ᱛᱟᱞᱮᱭᱟ ᱟᱨᱠᱤ
ᱚᱼ ᱟᱫᱚ ᱟᱯᱮ ᱵᱩᱨᱩ ᱠᱚ ᱢᱮᱱᱟᱜᱼᱟ ᱥᱮ
ᱟᱞᱮ ᱱᱚᱛᱮ ᱫᱚ ᱵᱟᱹᱱᱩᱜᱼᱟ
ᱵᱤᱨ ᱫᱤᱥᱚᱢ ᱠᱟᱱᱟ
ᱵᱤᱨ ᱫᱤᱥᱚᱢ ᱫᱚ ᱵᱟᱝ ᱠᱟᱱᱟ ᱛᱚ ᱟᱞᱮᱥᱮᱫ ᱠᱚᱨᱮ ᱫᱚ ᱱᱚᱰᱮ ᱟᱞᱮᱭᱟᱜ ᱫᱚ ᱵᱟᱹᱱᱩᱜᱼᱟ ᱟᱞᱮ ᱥᱩᱨ ᱠᱚᱨᱮ ᱢᱮᱱᱟᱜᱼᱟ
ᱚᱼ ᱱᱟᱯᱟᱭ ᱜᱮ ᱡᱮ ᱟᱹᱭᱩᱵ ᱵᱮᱨ ᱫᱚ ᱡᱟᱦᱟᱱᱟᱜ ᱜᱟᱛᱮ ᱠᱚᱫᱚ ᱵᱟᱝ ᱠᱚ ᱩᱰᱩᱠᱚᱜ ᱜᱮᱭᱟ ᱫᱟᱬᱟ ᱵᱟᱲᱟᱭ ᱠᱚ ᱵᱟᱢ ᱟᱸᱡᱚᱢᱮᱜᱼᱟ ᱴᱟᱣᱟᱨ ᱱᱟᱥᱮᱭᱟᱜ ᱰᱤᱥᱴᱟᱵᱚᱜ ᱠᱟᱱ ᱛᱟᱢᱟ
ᱟᱸᱡᱚᱢᱚᱜ ᱠᱟᱱᱟ ᱱᱤᱛᱳᱜ
ᱦᱩᱸ ᱟᱸᱡᱚᱢᱚᱜ ᱠᱟᱱᱟ
ᱜᱟᱛᱮ ᱠᱚᱫᱚ ᱩᱰᱩᱝ ᱫᱚᱠᱚ ᱩᱰᱩᱝᱚᱜ ᱟᱠᱚ ᱟᱫᱚ ᱡᱮᱢᱚᱱ ᱡᱟᱦᱟᱸ ᱥᱮᱫ ᱞᱮ ᱪᱟᱞᱟᱜ ᱛᱟᱦᱮᱱᱟ ᱥᱚᱸᱜᱮ ᱛᱮ ᱵᱟᱝ ᱨᱮᱦᱚᱸ
ᱥᱚᱸᱜᱮ ᱛᱮ ᱵᱟᱝ ᱨᱮᱦᱚᱸ ᱫᱟᱬᱟ ᱵᱟᱲᱟᱭ ᱫᱚᱠᱚ ᱩᱰᱩᱠᱚᱜ ᱜᱮᱭᱟ ᱵᱟᱝ
ᱦᱳᱭ ᱦᱳᱭ
ᱡᱟᱦᱟᱱᱟᱜ ᱠᱷᱮᱞᱳᱰ ᱠᱚ ᱡᱟᱦᱟᱱᱟᱜ ᱠᱚ ᱵᱟᱯᱮ ᱠᱷᱮᱞ ᱜᱮᱭᱟ ᱟᱹᱭᱩᱵ ᱵᱮᱨ ᱵᱟᱢ ᱟᱸᱡᱚᱢ ᱮᱫᱟ
ᱦᱮᱸ ᱟᱸᱡᱚᱢᱚᱜ ᱠᱟᱱᱟ
ᱟᱞᱮ ᱥᱮᱱ ᱫᱚ ᱱᱤᱛᱚᱜ ᱫᱚ ᱟᱹᱭᱩᱵ ᱵᱮᱨ ᱫᱚ ᱚᱱᱠᱟ ᱠᱩᱲᱤ ᱠᱚᱫᱚ ᱠᱤᱪᱷᱩ ᱫᱚ ᱯᱷᱩᱴᱵᱚᱞ ᱠᱚᱠᱚ ᱠᱷᱮᱞ ᱜᱮᱭᱟ ᱠᱚ ᱵᱚᱞ ᱠᱚᱠᱚ ᱜᱟᱛᱮᱜ ᱜᱮᱭᱟ ᱠᱚ ᱟᱯᱮ ᱥᱮᱱ ᱵᱟᱯᱮ ᱠᱷᱮᱞ ᱜᱮᱭᱟ ᱟᱯᱮ ᱠᱚᱫᱚ
ᱟᱞᱮ ᱥᱮᱡ ᱫᱚ ᱵᱟᱝᱞᱮ ᱫᱚ ᱠᱷᱮᱞᱳᱜᱟ ᱛᱟᱦᱮᱱᱟ ᱢᱟᱱᱮ ᱟᱞᱮ ᱱᱚᱰᱮ ᱫᱚ ᱟᱨᱠᱤ
ᱚᱱᱠᱟ ᱠᱚᱲᱟ ᱜᱤᱫᱽᱨᱟᱹ ᱫᱚᱠᱚ ᱠᱷᱮᱞ ᱜᱮᱭᱟ ᱵᱟᱝ
ᱦᱮᱸ ᱦᱮᱸ ᱠᱚᱲᱟ ᱜᱤᱫᱟᱹᱨ ᱠᱚᱫᱚ ᱩᱱᱠᱩ ᱫᱚ ᱠᱷᱮᱞᱳᱜ ᱜᱮᱭᱟ ᱠᱚ
ᱦᱩᱸ ᱱᱟᱯᱟᱭ ᱜᱮ ᱚᱞᱚᱜ ᱯᱟᱲᱦᱟᱜ ᱠᱩ
ᱦᱮᱸ ᱚᱞᱚᱜ ᱯᱟᱲᱦᱟᱜ ᱠᱚᱦᱚ ᱦᱩᱭᱩᱜ ᱠᱟᱱᱟ
ᱚ ᱱᱟᱯᱟᱭ ᱜᱮ ᱱᱚᱣᱟ ᱦᱚᱸ ᱟᱨ ᱦᱩᱞ ᱢᱟᱦᱟ ᱠᱚᱯᱮ ᱯᱟᱞᱟᱣ ᱵᱟᱲᱟ ᱞᱮᱫᱼᱟ ᱥᱮ ᱵᱟᱝ?
ᱟᱞᱮ ᱱᱚᱰᱮ ᱫᱚ ᱯᱟᱞᱟ ᱫᱚ ᱵᱟᱝ ᱦᱩᱭ ᱠᱟᱱᱟ ᱯᱟᱥᱮᱨ ᱟᱛᱩ ᱨᱮ ᱦᱩᱭ ᱨᱮᱱᱟᱜ ᱚᱸᱰᱮ ᱜᱮ ᱯᱟᱞᱟ᱾ ᱚᱸᱰᱮ ᱜᱮ ᱦᱟᱸᱜ ᱪᱟᱞᱟᱣ ᱦᱩᱭ ᱞᱮᱱᱟ ᱟᱨᱠᱤ᱾
ᱚ ᱟᱫᱚ ᱪᱮᱫ ᱞᱮᱠᱟ ᱦᱩᱭ ᱮᱱᱟ᱾
ᱵᱮᱥ ᱜᱮ ᱦᱩᱭ ᱮᱱᱟ᱾
ᱱᱚᱝᱠᱟ ᱮᱱᱮᱡ ᱥᱮᱨᱮᱧ ᱠᱚᱯᱮ ᱥᱟᱯᱲᱟᱣ ᱞᱮᱼᱟ ᱪᱮ?
ᱮᱱᱮᱡ ᱥᱮᱨᱮᱧ ᱠᱚᱫᱚ ᱫᱤᱱ ᱵᱮᱞᱟ ᱛᱟᱦᱮᱸ ᱞᱮᱱᱟ ᱧᱤᱫᱟᱹ ᱫᱚ ᱜᱟᱭᱟᱱ ᱛᱟᱦᱮᱸ ᱞᱮᱱᱟ᱾
ᱟᱫᱚ ᱦᱩᱞ ᱞᱟᱹᱲᱦᱟᱹᱭ ᱠᱚᱠᱚ ᱜᱟᱭᱟᱱ ᱠᱮᱫᱼᱟ ᱥᱮ ᱪᱮᱫ ᱞᱮᱠᱟ?
ᱵᱟᱭᱨᱮ ᱠᱷᱚᱱ ᱟᱨᱠᱤ᱾
ᱵᱟᱭᱨᱮ ᱠᱷᱚᱱ᱾
ᱦᱳᱭ
ᱟᱯᱮ ᱫᱚ ᱵᱟᱯᱮ ᱜᱟᱭᱟᱱ ᱞᱮᱫ-ᱟ?
ᱟᱞᱮ ᱫᱚ ᱵᱟᱝ ᱞᱮ ᱜᱟᱭᱟᱱ ᱟᱠᱟᱫᱟ
ᱜᱟᱭᱟᱱ ᱟᱸᱡᱚᱢ ᱯᱮ ᱪᱟᱞᱟᱣ ᱞᱮᱱᱟ? ᱧᱮᱞ ᱥᱟᱜᱮ ᱦᱳᱭ ᱧᱮᱞ ᱥᱟᱸᱜᱮ ᱦᱚᱸ ᱞᱟᱹᱠᱛᱤ ᱠᱟᱱ ᱜᱮᱭᱟ
ᱦᱮᱸ
ᱜᱟᱭᱟᱱ ᱪᱮᱫᱠᱟ ᱠᱚ ᱩᱫᱩᱜ ᱮᱫᱟ ᱵᱟᱢ ᱪᱟᱞᱟᱣ ᱞᱮᱱᱠᱷᱟᱱ ᱫᱚ ᱪᱮᱠᱟᱛᱮᱢ ᱵᱩᱡᱷᱟᱹᱣᱟ ᱡᱚᱥ ᱛᱮᱫ ᱪᱮᱫ ᱠᱚ ᱞᱟᱹᱭ ᱚᱪᱚᱭᱮᱫᱟ
ᱦᱩᱸ ᱟᱯᱮ ᱥᱮᱫ ᱚᱱᱚᱛᱮ ᱦᱩᱞ ᱢᱟᱦᱟ ᱯᱮ ᱢᱟᱱᱟᱣ ᱠᱮᱫ ᱜᱮᱭᱟ
ᱦᱳᱭ ᱟᱞᱮ ᱦᱚᱞᱮ ᱢᱟᱱᱟᱣ ᱠᱮᱫ ᱜᱮᱭᱟ
ᱟᱪᱪᱷᱟ
ᱟᱞᱮ ᱦᱚᱸ ᱟᱹᱰᱤ ᱱᱟᱯᱟᱭ ᱛᱮᱜᱮ ᱦᱩᱭᱮᱱ ᱜᱮᱭᱟ ᱟᱞᱮ ᱴᱷᱮᱱ ᱦᱚᱸ
ᱢᱟ ᱱᱟᱯᱟᱭ ᱠᱟᱛᱷᱟ
ᱦᱩᱸ ᱟᱫᱚ ᱟᱞᱮ ᱫᱚ ᱥᱟᱱᱟᱢ ᱦᱚᱲᱜᱮ ᱟᱹᱰᱤ ᱡᱚᱨᱞᱮ ᱡᱩᱢᱤᱫ ᱜᱮᱭᱟ ᱞᱮ ᱱᱚᱣᱟ ᱟᱞᱮ ᱟᱰᱮ ᱯᱟᱥᱮ ᱠᱚᱨᱮᱱ ᱟᱛᱩ ᱠᱚ ᱡᱟ ᱢᱮᱱᱟᱜᱼᱟ
ᱦᱳᱭ
ᱟᱹᱰᱤ ᱡᱩᱢᱤᱫ ᱜᱮᱭᱟᱞᱮ ᱟᱞᱮ ᱦᱚᱸ ᱚᱱᱠᱟ ᱜᱮ ᱢᱤᱫᱴᱷᱮᱱ ᱞᱮ ᱡᱟᱣᱨᱟ ᱞᱮᱱᱟ ᱚᱸᱰᱮ ᱜᱮ ᱦᱩᱞ ᱢᱟᱦᱟᱸ ᱠᱚ ᱢᱟᱱᱟᱣ ᱦᱩᱭ ᱮᱱᱟ ᱟᱫᱚ ᱚᱱᱟ ᱨᱮᱞᱤ ᱞᱮᱠᱟᱞᱮ ᱠᱚᱨᱟᱣ ᱠᱮᱜᱼᱟ ᱜᱚᱴᱟ ᱚᱱᱟ ᱠᱚᱨᱮ ᱟᱹᱛᱳ ᱟᱹᱛᱳ ᱞᱮ ᱫᱟᱬᱟ ᱠᱮᱜᱼᱟ
ᱚᱻ
ᱟᱫᱚ ᱦᱩᱞ ᱢᱟᱦᱟ ᱱᱤᱭᱟᱹ ᱡᱟᱦᱟᱸ ᱞᱟᱹᱭ ᱥᱟᱰᱮᱭᱟᱜ ᱠᱚᱣᱟᱞᱮ ᱡᱟᱦᱟᱸᱭ ᱦᱩᱰᱤᱧ ᱠᱚ ᱦᱚᱭᱛᱳ ᱵᱟᱝᱠᱚ ᱵᱟᱲᱟᱭᱟ ᱡᱮ ᱟᱥᱚᱞ ᱦᱩᱞ ᱢᱟᱦᱟᱸ ᱨᱮᱱᱟᱜ ᱱᱟᱜᱟᱢ ᱠᱚ ᱪᱮᱫ ᱠᱟᱱᱟ ᱪᱮᱫ ᱞᱟᱹᱜᱤᱫ ᱵᱚᱱ ᱢᱟᱱᱟᱣᱟ ᱦᱩᱞ ᱢᱟᱦᱟ ᱟᱵᱚᱨᱮᱱ ᱵᱤᱨ ᱵᱟᱱᱴᱟᱨ ᱠᱚ ᱦᱩᱸ ᱪᱮᱫ ᱠᱟ ᱡᱤᱣᱤ ᱠᱚ ᱟᱞᱟᱭ ᱞᱮᱫᱼᱟ ᱟᱵᱚ ᱞᱟᱹᱜᱤᱫ
ᱦᱳᱭ ᱦᱳᱭ
ᱚᱱᱟ ᱠᱚᱞᱮ ᱞᱟᱹᱭ ᱥᱟᱰᱮᱭᱟᱜ ᱠᱚᱣᱟ
ᱦᱮᱸ ᱤᱱᱠᱟᱱ ᱩᱱᱠᱩ ᱦᱚᱸᱠᱚ ᱵᱩᱡᱽ ᱟᱠᱚ ᱟᱨᱠᱤ
ᱦᱮᱸ ᱦᱮᱸ ᱟᱫᱚ ᱟᱵᱚ ᱠᱚ ᱵᱟᱵᱩᱱ ᱞᱟᱹᱭ ᱥᱟᱸᱜᱮ ᱠᱚ ᱠᱷᱟᱱ ᱪᱮᱠᱟᱹ ᱠᱚ ᱵᱩᱡᱷᱟᱹᱣᱟᱠᱚ ᱦᱩᱰᱤᱧ ᱠᱚᱦᱚᱸ
ᱦᱮᱸ ᱦᱮᱸ
ᱴᱷᱤᱠ ᱜᱮᱭᱟ ᱢᱟ ᱛᱟᱦᱚᱞᱮ ᱱᱤᱝᱠᱟ ᱜᱮ ᱦᱳᱭ᱾ ᱟᱨᱦᱚᱸ ᱦᱟᱸᱜ ᱯᱚᱨᱮ ᱨᱚᱯᱚᱲ ᱦᱩᱭᱩᱜᱼᱟ᱾
ᱦᱳᱭ ᱦᱳᱭ ᱦᱳᱭ᱾
ᱴᱷᱤᱠ ᱜᱮᱭᱟ᱾